ᱦᱮᱞᱳ,
ᱦᱚᱭ
ᱦᱳᱭ ᱪᱮᱫ ᱞᱮᱠᱟ ᱱᱟᱯᱟᱭ ᱵᱟᱲᱟ ᱜᱮᱛᱚ?
ᱦᱳᱭ ᱱᱤᱛ ᱫᱚ ᱱᱟᱯᱟᱭ ᱜᱮ᱾
ᱟᱢ ᱜᱮ ᱪᱮᱫᱠᱟ ᱢᱮᱱᱟᱢᱟ?
ᱤᱧ ᱦᱚᱸ ᱱᱟᱯᱟᱭ ᱜᱮ᱾ ᱛᱚ ᱟᱵᱮᱱᱟᱜ ᱟᱹᱛᱩ ᱚᱲᱟᱜ ᱫᱚ ᱚᱠᱟᱨᱮ?
ᱟᱛᱳ ᱚᱲᱟᱜ ᱯᱩᱨᱩᱞᱤᱭᱟ᱾
ᱯᱩᱨᱩᱞᱤᱭᱟ ᱳᱭᱮᱥᱴ ᱵᱮᱝᱜᱚᱞ᱾ ᱟᱞᱤᱧ ᱡᱟᱨᱠᱷᱚᱸᱱᱰ ᱠᱷᱟᱱᱟᱜ ᱞᱤᱧ ᱢᱮᱱᱮ-ᱟ᱾
ᱳ ᱡᱷᱟᱨᱠᱷᱚᱸᱰ, ᱵᱷᱟ ᱜᱮ᱾
ᱛᱚ ᱪᱮᱫ ᱵᱤᱱ ᱪᱮᱠᱟᱭ ᱮᱫᱟ?
ᱪᱮᱫ ᱦᱚᱸ ᱵᱟᱝ ᱪᱮᱠᱟ ᱦᱩᱭᱩᱜ ᱠᱟᱱᱟ᱾
ᱚ
ᱟᱯᱮ ᱥᱮᱫ ᱫᱚᱠᱚ ᱮᱦᱚᱵ ᱮᱭᱟ ᱥᱮ ᱵᱟᱝ?
ᱦᱳᱭ ᱮᱦᱚᱵ ᱠᱟᱱᱟ ᱠᱚ ᱟᱫᱷᱮᱱ ᱠᱚᱫᱚ ᱠᱚ ᱪᱟᱵᱟᱣ ᱟᱠᱟᱫᱟ᱾ ᱟᱨ ᱢᱤᱫ ᱵᱟᱨ ᱦᱚᱲᱟᱜ ᱚᱱᱠᱟ ᱢᱮᱱᱟᱜ ᱛᱟᱠᱚᱣᱟ ᱦᱮᱸ,
ᱢᱟᱱᱮ ᱟᱯᱮ ᱥᱮᱫ ᱫᱚ ᱟ ᱟᱹᱰᱤ ᱞᱚᱜᱚᱱ ᱠᱚ ᱪᱤᱠᱟᱹ ᱠᱮᱜ-ᱟ ᱵᱟᱝ?
ᱦᱳᱭ ᱞᱚᱜᱚᱱ ᱜᱮ᱾ ᱞᱚᱜᱚᱱ ᱫᱷᱟᱨᱟ ᱜᱮ ᱫᱟᱜ ᱮ ᱡᱟᱹᱲᱤᱭ ᱟᱠᱟᱫ᱾ ᱛᱟᱦᱮᱸᱱᱟ ᱟᱫᱚ ᱚᱱᱠᱟ ᱩᱱᱟᱹᱜ ᱴᱟ ᱫᱚ ᱵᱟᱝ-ᱟ ᱠᱟᱹᱴᱤᱡ ᱠᱟᱹᱴᱤᱡ ᱟᱫᱚ ᱚᱱᱠᱟ ᱜᱮᱠᱚ ᱯᱟᱨᱚᱢ ᱠᱟᱜ ᱠᱟᱱᱟ᱾ ᱡᱟᱹᱥᱛᱤ ᱫᱟᱜ-ᱟᱭ ᱥᱮ ᱵᱟᱝ ᱚᱱᱟ ᱤᱭᱟᱹᱛᱮ᱾
ᱢᱮᱱᱠᱷᱟᱱ ᱟᱞᱮ ᱡᱷᱟᱲᱠᱷᱚᱸᱱᱰ ᱥᱮᱫ ᱢᱟ ᱩᱱᱟᱹᱜ ᱫᱟᱜ ᱢᱟ ᱵᱟᱭ ᱡᱟᱹᱲᱤᱭᱮᱜ-ᱟ᱾
ᱵᱟᱭ ᱫᱟᱜ ᱵᱟᱭ ᱡᱟᱹᱲᱤᱭ ᱫᱟ?
ᱵᱟᱝᱜᱮ ᱟᱹᱰᱤ ᱠᱚᱥᱴᱚ ᱨᱮ ᱦᱮᱱᱟᱜ ᱞᱮᱭᱟ᱾
ᱚ, ᱥᱮᱛᱩᱝ ᱮᱫ ᱠᱟᱱᱟᱭ ᱥᱮᱫ?
ᱦᱳᱭ᱾
ᱟᱞᱮ ᱫᱚ ᱥᱤᱛᱩᱝ ᱫᱚ, ᱦᱳᱭᱱᱟ ᱡᱟᱹᱱᱤᱡ ᱯᱚᱱᱫᱽᱨᱚ ᱫᱤᱱ ᱜᱟᱱ᱾ ᱟᱹᱣᱨᱤ ᱥᱤᱛᱩᱝ ᱟᱭ᱾ ᱚᱱᱠᱟ ᱠᱟᱹᱴᱤᱡ ᱮ ᱥᱤᱛᱩᱝᱮ ᱠᱟᱱᱟ, ᱢᱮᱱᱠᱷᱟᱡ ᱨᱤᱢᱤᱞ ᱜᱮ ᱡᱟᱹᱥᱛᱤ ᱨᱤᱢᱤᱞ ᱠᱟᱜ ᱠᱟᱱᱟ ᱫᱟᱜ ᱫᱚ ᱵᱟᱭ ᱫᱟᱜ ᱮᱫ᱾
ᱟᱪᱪᱷᱟ᱾
ᱩᱱᱤ ᱤᱭᱟᱹ ᱛᱮ᱾
ᱟᱞᱮ ᱥᱮᱫ ᱢᱟ ᱟᱹᱰᱤ ᱫᱚᱢᱮᱭ ᱥᱤᱛᱩᱢᱮᱫ-ᱟ ᱢᱟᱱᱮ ᱟᱨ ᱪᱮᱫ ᱢᱮᱱᱟ?
ᱦᱩᱸ᱾ ᱥᱤᱛᱩᱝ ᱢᱟ ᱥᱤᱛᱩᱝ ᱜᱮᱭᱟᱭ, ᱢᱮᱱ ᱟᱠᱚ ᱵᱟᱭ ᱥᱤᱛᱩᱝ ᱞᱮᱠᱷᱟᱱ ᱵᱟᱭ ᱫᱟᱜᱟ᱾
ᱟᱪᱪᱷᱟ᱾
ᱪᱮᱫ ᱞᱮᱠᱟᱭ ᱥᱤᱛᱩᱝᱟ ᱚᱱᱠᱟᱜᱮ ᱫᱟᱜᱟᱭ᱾ ᱡᱚᱠᱷᱚᱱ ᱨᱤᱢᱤᱞ ᱨᱤᱢᱤᱞ ᱠᱟᱜ-ᱟᱭ ᱟᱞᱮ ᱥᱮᱫ ᱡᱮᱢᱚᱱ ᱨᱤᱢᱤᱞᱮᱜ ᱠᱟᱱᱟᱭ᱾ ᱦᱩᱭᱱᱟ ᱯᱚᱱᱫᱽᱨᱟ ᱫᱤᱱ ᱫᱷᱚᱨᱮ᱾ ᱛᱚ ᱫᱟᱜ ᱫᱚ ᱚᱱᱠᱟ ᱫᱚ ᱵᱟᱭ ᱫᱟᱜ ᱮᱫᱟ, ᱫᱟᱜ ᱮᱫ ᱠᱟᱱᱟᱭ, ᱢᱮᱱᱠᱷᱟᱱ ᱫᱟᱜ ᱪᱮᱛᱟᱱ ᱨᱮᱜᱮ ᱫᱟᱜ ᱫᱚ ᱛᱟᱦᱮᱸᱱ ᱠᱟᱱᱟ᱾ ᱡᱟᱦᱟᱸ ᱦᱟᱸᱜ, ᱫᱟᱜ ᱵᱟᱹᱱᱩᱜ-ᱟ ᱚᱱᱟ ᱠᱷᱮᱛ ᱨᱮᱫᱚ ᱫᱟᱜ ᱫᱚ ᱵᱟᱭ ᱜᱩᱱ ᱠᱟᱱᱟ, ᱦᱚᱞᱟᱭ ᱫᱟᱜ ᱞᱮᱫ ᱛᱟᱦᱮᱸᱱᱟ ᱵᱷᱟᱹᱜᱤ ᱧᱚᱜ ᱜᱮ᱾ ᱟᱹᱭᱩᱵᱽ ᱵᱮᱞᱟ, ᱢᱮᱱᱠᱷᱟᱱ ᱛᱮᱦᱮᱸᱧ ᱥᱮᱛᱟᱜ ᱛᱮᱢᱟ ᱡᱷᱚᱛᱚ ᱫᱟᱜ ᱪᱟᱵᱟᱭᱱᱟ ᱛᱟᱦᱚᱸᱞᱮ ᱧᱤᱫᱟᱹ ᱵᱮᱞᱟ ᱫᱚ ᱪᱮᱫ ᱵᱮᱱ ᱪᱮᱠᱟᱭᱟ?
ᱦᱳᱭ ᱦᱳᱭ ᱱᱚᱝᱠᱟ ᱜᱮ ᱦᱩᱭᱩᱜ ᱠᱟᱱᱟ ᱱᱚᱛᱮ ᱦᱚᱸ᱾
ᱟᱭ
ᱟᱪᱪᱷᱟ ᱟᱵᱤᱱ ᱵᱤᱱ ᱵᱟᱲᱟᱭᱟ ᱥᱮ ᱵᱟᱝ ᱫᱩᱢᱠᱟ ᱡᱮᱞᱟ ᱵᱟᱨᱮᱛᱮ?
ᱫᱩᱢᱠᱟᱻ
ᱡᱟᱦᱟᱸ ᱱᱟᱜ ᱜᱷᱚᱴᱱᱟ?
ᱵᱟᱝ ᱜᱷᱚᱴᱱᱟ ᱫᱚ, ᱵᱟᱵᱮᱱ ᱟᱸᱡᱚᱢ ᱵᱟᱲᱟᱣ ᱟᱠᱟᱜ-ᱟ?
ᱵᱟᱝᱟ, ᱩᱱᱟᱹᱜ ᱴᱟ ᱫᱚ ᱵᱟᱹᱣ ᱞᱤᱧ ᱧᱮᱞ ᱟᱠᱟᱜ-ᱟ᱾
ᱪᱮᱫ ᱪᱚᱝ?
ᱫᱩᱢᱠᱟ ᱡᱮᱞᱟ ᱵᱟᱨᱮᱛᱮ ᱵᱟᱵᱮᱱ ᱟᱸᱡᱚᱢ ᱵᱟᱲᱟᱣ ᱟᱠᱟᱜ-ᱟ?
ᱫᱩᱢᱠᱟᱻ ᱢᱮᱱᱫᱚ ᱚᱱᱟ ᱥᱤᱫᱩ ᱠᱟᱱᱩᱣᱟᱜ ᱤᱭᱟᱹᱜ ᱵᱟᱨᱮᱛᱮ?
ᱵᱟᱝ-ᱟ ᱵᱟᱝ-ᱟ ᱮᱥᱮ ᱜᱤ ᱱᱚᱨᱢᱮᱞᱤ᱾
ᱵᱟᱝ-ᱟ, ᱩᱱᱟᱹᱜ ᱴᱟ ᱫᱚ ᱵᱟᱝᱞᱤᱧ ᱟᱸᱡᱚᱢ ᱟᱠᱟᱜ-ᱟ᱾
ᱪᱮᱫ ᱪᱮᱠᱟᱣ ᱠᱟᱱᱟ?
ᱵᱟᱝ-ᱟ ᱪᱤᱠᱟ ᱫᱚ ᱵᱟᱝ ᱵᱚᱞᱮ, ᱫᱩᱢᱠᱟ ᱡᱤᱞ ᱫᱚ ᱟᱹᱰᱤ ᱯᱷᱮᱢᱟᱥ ᱡᱟᱭᱜᱟ ᱠᱟᱱᱟ ᱛᱚ᱾
ᱦᱟᱸ᱾
ᱛᱳ ᱫᱩᱢᱠᱟ ᱡᱮᱞᱟ ᱡᱟᱦᱟᱸ ᱛᱤᱥ ᱵᱟᱵᱮᱱ ᱦᱮᱡᱽ ᱵᱟᱲᱟᱣ ᱠᱟᱱᱟ, ᱵᱷᱤᱡᱤᱴ? ᱡᱷᱟᱲᱠᱷᱚᱸᱱᱰ᱾
ᱡᱷᱟᱲᱠᱷᱟᱱᱰ ᱫᱚᱻ ᱡᱟᱹᱱᱤᱡ ᱠᱷᱟᱱ ᱪᱟᱞᱟᱣ ᱦᱳᱭ ᱞᱮᱱᱟ ᱵᱟᱝ ᱫᱚ᱾ ᱢᱤᱫ ᱚᱠᱛᱚ, ᱩᱱᱟᱹᱜ ᱫᱚ ᱵᱟᱝ ᱥᱮᱱ ᱦᱩᱭ ᱠᱟᱱᱟ᱾
ᱟᱪᱪᱷᱟ ᱡᱷᱟᱨᱠᱷᱚᱸᱰ ᱫᱚ ᱵᱟᱝ ᱥᱮᱱ ᱦᱩᱭ ᱠᱟᱱᱟ᱾
ᱚ ᱦᱚᱸ ᱦᱮᱸ ᱡᱷᱟᱲᱠᱷᱚᱱᱰ ᱢᱮᱱᱫᱚ ᱚᱱᱟ ᱡᱟᱦᱟᱸ ᱯᱟᱨᱠ ᱢᱤᱫᱴᱮᱡ ᱢᱮᱱᱟᱜᱼᱟ, ᱡᱩᱵᱮᱞᱤ ᱯᱟᱨᱠ ᱚᱱᱟ ᱫᱚ ᱡᱷᱟᱲᱠᱷᱚᱸᱰ ᱨᱮᱜᱮ ᱛᱚ᱾
ᱦᱮᱸ, ᱦᱳᱭ ᱦᱳᱭ
ᱦᱮᱸ ᱚᱸᱰᱮ ᱪᱟᱞᱟᱣ ᱦᱳᱭ ᱞᱮᱱᱟ, ᱰᱤᱢᱞᱟ ᱞᱮ ᱪᱟᱞᱟᱣ ᱦᱳᱭ ᱞᱮᱱᱟ᱾ ᱢᱤᱫ ᱚᱠᱛᱚ ᱢᱮᱱᱫᱚ ᱤᱥᱠᱩᱞ ᱠᱷᱚᱱ, ᱯᱤᱠᱱᱤᱠ ᱪᱟᱞᱟᱣ ᱦᱳᱭ ᱞᱮᱱ ᱛᱟᱦᱮᱱᱟ᱾
ᱟᱪᱪᱷᱟ,
ᱤᱱᱟᱹᱜᱮ᱾ ᱤᱱᱟᱹ ᱵᱟᱫᱮ ᱫᱚ ᱟᱨ, ᱵᱳᱠᱟᱨᱳ ᱢᱤᱫ ᱫᱷᱟᱣ ᱥᱮᱱ ᱦᱳᱭ ᱞᱮᱱ ᱛᱟᱦᱮᱸᱱᱟ᱾ ᱟᱨ ᱚᱱᱠᱟ ᱛᱟᱲᱟᱢ ᱫᱚ ᱱᱟᱜ ᱠᱷᱟᱱ ᱦᱮᱸ, ᱵᱟᱝ ᱥᱮᱱ ᱦᱳᱭ ᱠᱟᱱᱟ᱾ ᱵᱳᱠᱟᱨᱳ ᱱᱚᱰᱮ, ᱟᱭᱚᱱ ᱰᱤᱡᱤᱴᱮᱞ ᱡᱳᱱ ᱨᱮ ᱤᱭᱟᱹ ᱛᱟᱦᱮᱸ ᱠᱟᱱᱟ᱾
ᱚ ᱟᱪᱪᱷᱟ᱾
ᱢᱤᱫᱴᱮᱱ ᱵᱤᱱᱤᱰ ᱛᱟᱦᱮᱸ ᱠᱟᱱᱟ, ᱚᱱᱟ ᱤᱭᱟᱹᱛᱮ᱾
ᱵᱳᱠᱟᱨᱳ ᱜᱮ ᱵᱟᱝ?
ᱦᱚᱭ᱾ ᱟᱨ ᱵᱟᱠᱷᱟᱱ ᱚᱱᱠᱟ ᱫᱚ, ᱵᱟᱝ ᱥᱮᱱ ᱦᱳᱭ ᱠᱟᱱᱟ ᱱᱟᱜ ᱠᱷᱟᱱ᱾
ᱚᱸᱰᱮ ᱠᱷᱤᱞ ᱚᱱᱠᱟ ᱵᱷᱤᱡᱤᱴᱤᱝ ᱡᱟᱦᱟᱸᱱᱟᱜ, ᱯᱤᱠᱱᱤᱠ ᱯᱞᱮᱥ ᱠᱚ ᱵᱷᱟᱹᱜᱤ ᱢᱮᱱᱟᱜᱼᱟ᱾ ᱧᱮᱞ ᱞᱮᱠᱟᱱᱟᱜ, ᱦᱮᱸ ᱟᱵᱮᱱ ᱫᱚ ᱫᱩᱢᱠᱟᱹ ᱥᱮ ᱡᱷᱟᱲᱠᱷᱚᱸᱰ?
ᱦᱳᱭ ᱡᱷᱟᱲᱠᱷᱚᱸᱰ ᱫᱩᱢᱠᱟ ᱡᱮᱞᱟ ᱠᱷᱚᱱᱟᱜ᱾
ᱦᱳᱭ, ᱪᱮᱫ ᱪᱮᱫ ᱚᱱᱠᱟᱱᱟᱜ ᱢᱮᱱᱟᱜᱼᱟ᱾
ᱫᱩᱢ ᱫᱩᱢᱠᱟ ᱨᱮ?
ᱦᱳᱭ,
ᱫᱩᱢᱠᱟ ᱨᱮᱵᱮᱱ ᱧᱮᱞ ᱫᱟᱨᱟᱭ ᱠᱷᱟᱡ, ᱢᱟ ᱠᱤᱪᱷᱩ ᱜᱟᱱ ᱢᱮᱱᱟᱜ ᱜᱮᱭᱟ᱾ ᱥᱮᱞᱯᱷᱤ ᱵᱨᱮᱤᱡ ᱠᱚ ᱵᱟᱥᱠᱮᱴ ᱪᱚᱠ ᱠᱚ ᱢᱮᱛᱟᱜᱼᱟ᱾
ᱦᱚᱭ,
ᱟᱨ ᱢᱤᱫᱴᱮᱱ ᱟᱹᱰᱤ ᱯᱷᱮᱢᱟᱥ ᱡᱟᱭᱜᱟ ᱢᱮᱱᱟᱜ ᱠᱟᱟᱜᱼᱟ, ᱢᱟᱥᱟᱱᱡᱳᱲ ᱰᱮᱢ᱾
ᱢᱟᱥᱟᱝᱡᱳᱴ ᱟᱸᱡᱚᱢ ᱦᱳᱭ ᱠᱟᱱᱟ, ᱢᱟᱥᱟᱝᱡᱳᱴ ᱢᱮᱱᱠᱷᱟᱱ ᱧᱮᱞ ᱫᱚ ᱵᱟᱝ ᱦᱳᱭ ᱠᱟᱱᱟ᱾
ᱟᱪᱪᱷᱟ ᱚᱱᱟᱜᱮ ᱟᱹᱰᱤ ᱯᱷᱮᱢᱟᱥ ᱢᱮᱱᱟᱜᱼᱟ ᱢᱮᱱᱛᱮ᱾
ᱚ, ᱾
ᱦᱮᱸ ᱚᱭᱮᱥᱴ ᱵᱮᱝᱜᱚᱞ ᱵᱳᱰᱟᱨ, ᱥᱩᱨ ᱨᱮ ᱢᱮᱱᱟᱜᱼᱟ᱾
ᱟᱸᱡᱚᱢ ᱦᱳᱭ ᱠᱟᱱᱟ ᱢᱟᱥᱟᱡᱚᱨ ᱢᱮᱱᱠᱷᱟᱱ ᱥᱮᱱ ᱫᱚ, ᱵᱟᱝ ᱦᱳᱩ ᱠᱟᱱᱟ, ᱛᱤᱱᱟᱹᱜ ᱴᱟ ᱥᱟᱹᱜᱤᱧ ᱥᱮ ᱥᱩᱨᱟ ᱚᱱᱟ ᱦᱚᱸ ᱵᱟᱲᱟᱭ ᱵᱟᱹᱱᱩᱜᱼᱟ᱾
ᱟᱨ ᱡᱟᱦᱟᱸ ᱠᱚ ᱢᱮᱛᱟᱜ ᱠᱟᱱ ᱫᱚ, ᱦᱩᱸᱰᱨᱩ ᱡᱚᱞᱚᱯᱨᱯᱟᱛ ᱦᱩᱰᱨᱩ ᱯᱷᱚᱞᱥ
ᱦᱮᱸ ᱦᱩᱰᱨᱩ ᱯᱷᱚᱞ᱾
ᱢᱮᱱᱟᱜᱼᱟ ᱵᱟ
ᱦᱳᱭ ᱢᱮᱱᱟᱜ ᱜᱮᱭᱟ, ᱦᱩᱰᱩᱨ ᱚᱣᱟᱴᱟᱨ ᱯᱷᱚᱞ᱾
ᱦᱮᱸ ᱱᱤᱛ ᱚᱠᱛᱚ ᱢᱮᱱᱫᱚ ᱦᱚᱜᱼ ᱱᱟ? ᱥᱟᱱ ᱵᱚᱸᱜᱟ ᱚᱠᱛᱚ ᱢᱤᱫᱴᱮᱱ ᱜᱟᱛᱮ, ᱜᱤᱫᱽᱨᱟᱹᱭ ᱪᱟᱞᱟᱣ ᱞᱮᱱ ᱛᱟᱦᱮᱸᱱᱟ᱾ ᱟᱹᱰᱤ ᱡᱩᱛ ᱧᱮᱞᱚᱜ ᱠᱟᱱᱟ᱾ ᱟᱫᱚ ᱚᱱᱟ ᱢᱮᱱᱱᱟ ᱢᱤᱫᱴᱮᱱ ᱢᱮᱱ ᱦᱩᱭᱩᱜᱼᱟ ᱚᱱᱟᱨᱮ ᱠᱨᱟᱥ ᱦᱮᱱᱟᱜ ᱞᱤᱧᱟᱹ᱾
ᱦᱮᱸ
ᱧᱮᱞ ᱨᱭᱟᱜ᱾ ᱟᱨ ᱢᱮᱱᱠᱷᱟᱱ ᱢᱮᱱ ᱦᱩᱭᱱᱟ ᱜᱟᱛᱮ ᱛᱚ ᱟᱫᱚ ᱪᱟᱞᱟᱣ ᱵᱟᱝ ᱦᱩᱭ ᱟᱠᱟᱱᱟ ᱟᱫᱚ ᱢᱮᱱ ᱫᱟᱠᱚ ᱱᱤᱭᱟᱹ ᱚᱠᱛᱚ ᱫᱚ ᱪᱮᱫ ᱞᱟᱹᱜᱤᱫᱢ ᱪᱟᱞᱟᱜᱼᱟ ᱚᱸᱰᱮ ᱡᱟᱹᱥᱛᱤ ᱠᱟᱭᱛᱮ ᱫᱟᱜ ᱞᱮᱠᱷᱟᱱᱮᱢ ᱟᱹᱛᱩᱜᱼᱟ ᱱᱤᱛ ᱚᱠᱛᱚ ᱫᱚ ᱪᱟᱞᱟᱜ ᱵᱟᱭ ᱴᱷᱤᱠᱟ ᱢᱮᱱᱠᱷᱟᱱ ᱱᱤᱛ ᱚᱠᱛᱚ ᱫᱚ ᱪᱮᱫᱟᱜ ᱪᱟᱞᱟᱜ ᱥᱟᱱᱟᱣᱟ ᱠᱟᱨᱚᱱ ᱪᱮᱫᱟᱜ ᱥᱮ ᱚᱱᱟ ᱥᱩᱨ ᱥᱩᱯᱩᱨ ᱠᱚ ᱡᱷᱚᱛᱚ ᱦᱟᱹᱨᱭᱟᱹᱲ ᱜᱮ ᱧᱮᱞᱚᱜ ᱟᱥᱮ ᱟᱫᱚ ᱟᱹᱰᱤ ᱡᱩᱛ ᱧᱮᱞᱚᱜᱼᱟ᱾
ᱦᱳᱭ᱾ ᱱᱤᱛ ᱚᱠᱛᱚ ᱜᱮ ᱧᱮᱞ ᱞᱮᱱᱠᱷᱟᱡ ᱱᱟᱯᱟᱭ ᱧᱮᱞᱚᱜᱼᱟ᱾
ᱦᱚᱭ᱾
ᱱᱟᱥᱮ ᱫᱟᱜ ᱡᱟᱹᱲᱤᱭᱜᱼᱟ ᱛᱚ ᱟᱨ ᱧᱮᱞ ᱦᱚᱸ ᱱᱟᱯᱟᱭ ᱜᱮ ᱧᱮᱞᱚᱜᱼᱟ᱾
ᱟᱫᱚ ᱥᱮᱱ ᱫᱚ ᱵᱟᱝᱟ ᱦᱩᱭ ᱠᱟᱱᱟ ᱢᱮᱱᱠᱷᱟᱱ ᱥᱮᱱ ᱪᱟᱞᱟᱜ ᱨᱮᱭᱟᱜ ᱢᱤᱫᱴᱟᱝ ᱤᱭᱟᱹ ᱢᱮᱱᱟᱜᱼᱟ ᱥᱟᱱᱟ ᱢᱮᱱᱟᱜᱼᱟ᱾
ᱪᱮᱫ
ᱛᱤᱥ ᱪᱟᱞᱟᱣ ᱦᱩᱭᱩᱜᱼᱟ ᱵᱟᱲᱟᱭ ᱵᱟᱱᱩᱜᱼᱟ ᱢᱮᱱᱠᱷᱟᱱ
ᱱᱟᱯᱟᱭ ᱜᱤᱭᱟ ᱚᱱᱟ ᱦᱚᱸ᱾
ᱟᱵᱤᱱ ᱯᱩᱨᱩᱞᱤᱭᱟᱹ ᱵᱮᱱ ᱦᱮᱸᱡ ᱵᱟᱲᱟᱣ ᱟᱠᱟᱱᱟ?
ᱯᱩᱨᱩᱞᱤᱭᱟᱹ ᱵᱟᱝᱟ ᱟᱹᱞᱤᱧ ᱞᱤᱧ ᱪᱟᱞᱟᱣ ᱞᱮᱱ ᱜᱮᱭᱟ ᱢᱮᱱᱠᱷᱟᱱ ᱟᱹᱰᱤ ᱠᱟᱹᱴᱤᱡ ᱚᱠᱛᱚ ᱨᱮ ᱢᱟᱱᱮ
ᱚ
ᱟᱹᱰᱤ ᱫᱤᱱ ᱦᱩᱭᱮᱱᱟ᱾
ᱰᱝᱜᱩᱞᱤᱭᱟᱜ ᱪᱮᱫ ᱵᱤᱱ ᱧᱮᱞ ᱟᱠᱟᱜᱼᱟ ᱱᱚᱝᱠᱟᱱᱟᱜ ᱧᱩᱛᱩᱢᱟᱱ ᱡᱟᱦᱟᱱᱟᱜ ᱚᱱᱠᱟᱱᱟᱜ ᱵᱮᱱ ᱧᱮᱞ ᱟᱠᱟᱫᱟ?
ᱚᱠᱟᱨᱮ ᱯᱩᱨᱩᱞᱤᱭᱟᱹ ᱨᱮᱱᱟᱜ?
ᱯᱩᱨᱩᱞᱤᱭᱟ ᱠᱤ ᱵᱮᱝᱜᱚᱞ ᱡᱟᱦᱟᱸ ᱨᱮᱭᱟᱜ ᱜᱮ᱾
ᱯᱩᱨᱩᱞᱤᱭᱟ ᱥᱮᱫ ᱢᱟᱰᱟᱝ ᱡᱟᱹᱥᱛᱤ ᱵᱟᱹᱞᱤᱧ ᱪᱟᱞᱟᱣ ᱵᱟᱲᱟ ᱟᱠᱟᱱᱟ ᱢᱮᱱᱠᱷᱟᱱ ᱵᱮᱝᱜᱚᱞ ᱨᱮ ᱨᱟᱢᱯᱩᱨ ᱦᱟᱴ ᱡᱟᱦᱟᱞᱠᱚᱡ ᱦᱚᱭ ᱵᱤᱨᱵᱷᱩᱢ
ᱦᱳᱭ᱾
ᱵᱤᱨᱵᱷᱩᱢ ᱫᱚ ᱯᱟᱥᱮ ᱯᱟᱥᱮ ᱨᱮ ᱦᱮᱱᱟᱜ ᱞᱮᱭᱟ ᱛᱚ ᱟᱫᱚ ᱪᱟᱞᱟᱣ ᱵᱟᱲᱟ ᱦᱩᱭ ᱟᱠᱟᱱ ᱜᱮᱭᱟ᱾
ᱚᱜ ᱵᱚᱰᱟᱨ ᱨᱮᱯᱮ ᱯᱟᱲᱟᱜ ᱠᱟᱱ ᱛᱮ?
ᱦᱳᱭ ᱦᱳᱭ ᱵᱚᱰᱟᱨ ᱨᱮᱞᱮ ᱯᱟᱲᱟᱜ ᱠᱟᱱᱟ᱾
ᱚᱻ ᱛᱟᱦᱚᱞᱮ ᱛᱚ ᱱᱚᱣᱟ ᱥᱟᱱᱛᱤᱱᱤᱠᱮᱛᱚᱱ ᱚᱸᱰᱮ ᱫᱚ ᱟᱹᱰᱤ ᱫᱷᱟᱣ ᱯᱮ ᱦᱮᱡ ᱵᱟᱲᱟᱜ ᱜᱮᱭᱟ᱾
ᱦᱳᱭ ᱥᱟᱱᱛᱤᱱᱤᱠᱮᱛᱚᱱ ᱵᱳᱞᱯᱩᱨ
ᱵᱷᱟᱹᱜᱤ ᱠᱟᱛᱷᱟ᱾
ᱪᱟᱞᱟᱣ ᱵᱟᱲᱟ ᱦᱩᱭᱩᱜ ᱜᱮᱭᱟ᱾
ᱦᱚᱸ
ᱦᱳᱭ ᱛᱟᱦᱚᱞᱮ ᱟᱯᱮ ᱫᱚ ᱡᱟᱹᱥᱛᱤ ᱪᱮᱸᱜ ᱚᱠᱟᱴᱟᱜ ᱵᱷᱟᱥᱟ ᱯᱮ ᱨᱚᱲᱟ ᱮᱺ ᱪᱮᱫ ᱠᱚ ᱢᱮᱱᱟ ᱵᱮᱝᱜᱚᱞᱤ ᱥᱮ?
ᱟᱞᱮ ᱫᱚ ᱥᱟᱱᱛᱟᱲ ᱛᱮᱜᱮ ᱚᱲᱟᱜ ᱨᱮᱫᱚ ᱨᱚᱲ ᱦᱩᱭᱩᱜᱼᱟ ᱟᱨ ᱵᱟᱭᱨᱮ ᱨᱮᱫᱚ ᱵᱟᱝᱜᱟᱞ ᱠᱟᱱᱟ ᱡᱮᱦᱮᱛᱩ ᱵᱟᱝᱞᱟ ᱛᱮᱫᱚ ᱨᱚᱲ ᱜᱮ ᱞᱟᱜᱟᱜᱼᱟ᱾ ᱦᱮᱸ ᱚᱱᱟ ᱫᱚ ᱡᱟᱜᱟ ᱚᱱᱩᱥᱟᱨᱮ᱾
ᱦᱳᱭ᱾
ᱡᱟᱦᱟᱸ ᱴᱷᱮᱡ ᱦᱚᱭᱛᱳ ᱵᱟᱝᱞᱟ ᱵᱟᱭ ᱵᱩᱡᱽ ᱛᱟᱦᱮᱱᱟ᱾ ᱢᱤᱫ ᱫᱷᱟᱣ ᱪᱟᱞᱟᱣ ᱦᱩᱭ ᱞᱮᱱ ᱛᱟᱦᱮᱱᱟ ᱠᱳᱞᱠᱟᱛᱟ ᱢᱤᱫ ᱫᱷᱟᱣ ᱫᱚ ᱵᱟᱝ ᱛᱟᱦᱮᱸ ᱦᱩᱭ ᱞᱮᱱᱟ᱾ ᱢᱮᱱᱠᱷᱟᱱ ᱚᱸᱰᱮ ᱫᱚ ᱟᱞᱮ ᱱᱚᱝᱠᱟ ᱥᱟᱱᱛᱟᱲ ᱛᱮᱜᱮᱞᱮ ᱨᱚᱲ ᱛᱟᱦᱮᱱᱟ ᱜᱟᱛᱮ ᱜᱤᱫᱽᱨᱟᱹ ᱟᱭᱢᱟ ᱠᱚ᱾ ᱛᱟᱦᱮᱸ ᱠᱟᱱᱟ ᱠᱷᱟᱱ ᱩᱱᱠᱩ ᱫᱚ᱾ ᱠᱚ ᱵᱟᱲᱟᱭ ᱛᱟᱦᱮᱱᱟ ᱱᱩᱠᱩ ᱫᱚ ᱵᱟᱝᱞᱟ ᱵᱟᱠᱚ ᱵᱩᱡᱟ ᱠᱟᱨᱚᱱ ᱥᱟᱱᱛᱟᱲ ᱚᱱᱟ ᱠᱚᱨᱮ ᱫᱚ ᱡᱟᱹᱥᱛᱤ ᱢᱮᱱᱟᱜ ᱠᱚ᱾ ᱢᱟᱱᱮ ᱩᱲᱤᱥᱥᱟᱮᱱ ᱦᱮᱡ ᱠᱟᱱᱟ ᱠᱚ ᱩᱲᱤᱭᱟ ᱟᱫᱚ ᱩᱱᱠᱩ ᱠᱚ ᱢᱚᱱᱮ ᱛᱟᱦᱮᱱᱟ᱾ ᱩᱱᱠᱩ ᱫᱚ ᱵᱟᱝᱞᱟ ᱫᱚ ᱵᱟᱠᱚ ᱨᱚᱲ ᱠᱮᱭᱟ ᱟᱫᱚ ᱩᱱᱫᱚ ᱦᱤᱱᱫᱤ ᱛᱮᱜᱮ ᱠᱚ ᱨᱚᱲᱞᱮ ᱛᱟᱦᱮᱱᱟ᱾
ᱟᱪᱪᱷᱟ
ᱪᱮᱫᱟᱜ ᱥᱮ ᱩᱱᱠᱩ ᱢᱟ ᱩᱲᱤᱭᱟᱹ ᱵᱟᱠᱚ ᱵᱟᱲᱟᱭᱟ ᱮᱱᱠᱷᱟᱱ ᱥᱟᱱᱛᱟᱲ ᱛᱮᱞᱮ ᱨᱚᱲ ᱛᱟᱦᱮᱱᱟ ᱩᱱᱠᱩ ᱫᱚ ᱥᱟᱱᱛᱟᱲ ᱫᱚ ᱵᱟᱠᱚ ᱢᱚᱱᱮ ᱛᱟᱦᱮᱱᱟ ᱡᱮ ᱱᱚᱣᱟ ᱫᱚ ᱥᱟᱱᱛᱟᱲ ᱢᱮᱱᱛᱮ ᱫᱚ ᱵᱟᱠᱚ ᱢᱚᱱᱮᱫ ᱛᱟᱦᱚᱞᱮ ᱩᱱᱠᱩ ᱫᱚᱠᱚ ᱢᱚᱱᱮᱭ ᱛᱟᱦᱮᱱᱟ ᱩᱲᱤᱥᱥᱟ ᱟᱫᱚ ᱠᱚ ᱢᱮᱱᱫᱟ ᱩᱲᱤᱥᱥᱟ ᱠᱷᱚᱱ ᱯᱮ ᱦᱮᱡ ᱟᱠᱟᱱᱟ? ᱵᱟᱵᱟ ᱟᱞᱮ ᱫᱚ ᱱᱚᱰᱮ ᱜᱮ ᱚ ᱦᱮᱸᱛᱚ ᱩᱲᱤᱥᱥᱟ ᱠᱷᱚᱱ ᱱᱚᱰᱮ ᱯᱮ ᱛᱟᱦᱮᱸ ᱮᱠᱷᱟᱱ ᱟᱫᱚ ᱛᱤᱱᱟᱹᱜ ᱛᱮᱞᱟᱢ ᱮᱢᱟ ᱠᱚᱣᱟ ᱥᱮ ᱡᱟᱦᱟᱸᱭ ᱠᱚ ᱢᱮᱱ ᱮᱫᱟ ᱤᱭᱟᱹ ᱠᱟᱜ ᱢᱮ ᱚᱱᱮ ᱚᱱᱠᱟ ᱫᱚ ᱵᱟᱝᱠᱷᱟᱱ ᱡᱟᱹᱥᱛᱤ ᱫᱚ ᱵᱟᱝᱞᱟ ᱜᱮ ᱾
ᱦᱳᱭ ᱦᱳᱭ ᱟᱠᱳ ᱫᱚ ᱥᱟᱥ ᱡᱟᱹᱥᱛᱤ ᱵᱟᱝᱞᱟ ᱜᱮᱠᱚ ᱨᱚᱲᱟ ᱵᱟᱝ?
ᱦᱩᱸ
ᱵᱟᱝᱞᱟ ᱵᱷᱟᱥᱟ ᱢᱟ ᱟᱹᱰᱤ ᱢᱚᱡᱽ ᱟᱸᱡᱚᱢᱚᱜᱼᱟ ᱞᱮᱝᱜᱩᱭᱮᱡᱽ ᱢᱟᱱᱮ᱾ ᱴᱚᱱ ᱠᱚᱦᱚᱸ ᱟᱹᱰᱤ ᱱᱟᱯᱟᱭ ᱜᱮᱧ ᱟᱸᱡᱚᱢᱮᱫ᱾
ᱟᱸᱡᱚᱢ ᱫᱚ
ᱱᱟᱯᱟᱭ ᱜᱮ ᱟᱸᱡᱚᱢᱚᱜᱼᱟ ᱢᱮᱱᱠᱷᱟᱱ ᱟᱞᱮ ᱫᱚ ᱱᱟᱜᱠᱷᱟᱱ ᱟᱯᱮ ᱴᱷᱮᱱ ᱟᱨᱚ ᱦᱤᱱᱫᱤ ᱱᱟᱯᱟᱭ ᱞᱮ ᱟᱸᱡᱚᱢᱟ ᱡᱮᱦᱮ ᱛᱩ ᱟᱯᱮᱭᱟᱜ ᱫᱚ ᱦᱤᱱᱫᱤ ᱠᱟᱱ ᱛᱟᱯᱮᱭᱟ ᱾
ᱦᱳᱭ
ᱟᱨ ᱟᱞᱮ ᱫᱚ ᱱᱚᱝᱠᱟ ᱫᱚ ᱥᱟᱱᱛᱟᱲ ᱛᱮᱜᱮ ᱱᱟᱜ ᱠᱷᱟᱱ ᱞᱮ ᱨᱚᱲᱟ ᱟᱨ ᱟᱨ ᱤᱭᱟᱹ ᱫᱚ ᱵᱟᱝᱞᱟ ᱜᱮ ᱾ ᱛᱚ ᱟᱞᱮ ᱡᱚᱠᱷᱚᱱ ᱦᱤᱱᱫᱤ ᱞᱮ ᱨᱚᱲᱟ ᱛᱚᱠᱷᱚᱱ ᱫᱚ ᱡᱩᱫᱟᱹᱜᱼᱟ ᱢᱤᱫᱴᱮᱱ ᱩᱪᱪᱟᱨᱚᱱ ᱡᱩᱫᱟᱹ ᱟᱨ ᱟᱯᱮ ᱡᱚᱠᱷᱚᱱ ᱯᱮ ᱨᱚᱲᱟ ᱩᱱ ᱨᱮ ᱡᱩᱫᱟᱹᱜᱼᱟ ᱟᱨ ᱟᱯᱮ ᱡᱩᱫᱤ ᱵᱟᱝᱞᱟ. ᱯᱮ ᱨᱚᱲᱟ ᱚᱱᱟ ᱡᱩᱫᱟᱹ ᱯᱮ ᱨᱚᱲᱟ ᱟᱞᱮᱭᱟᱜ ᱡᱩᱫᱟᱹ ᱾
ᱦᱮᱸ ᱛᱷᱚᱲᱟ ᱵᱷᱮᱜᱟᱨ ᱢᱮᱥᱮ ᱵᱟᱝ? ᱢᱟᱱᱮ ᱛᱷᱚᱲᱟ ᱵᱷᱮᱜᱟᱨ ᱧᱚᱜ ᱧᱟᱢᱚᱜᱼᱟ ᱾
ᱦᱮᱸ ᱵᱷᱮᱜᱟᱨ ᱜᱮ ᱟᱸᱡᱚᱢᱚᱜ ᱾
ᱮᱱᱠᱷᱟᱱ ᱟᱯᱮ ᱥᱮᱱᱟᱜ ᱪᱮᱫ ᱠᱚ ᱢᱮᱱᱟ ᱟᱯᱮ ᱥᱮᱱᱟᱜ ᱡᱟᱦᱟᱸ ᱥᱮᱨᱮᱧ ᱠᱚ ᱠᱟᱱᱟ ᱟᱹᱰᱤ ᱱᱟᱯᱟᱭ ᱱᱟᱯᱟᱭ ᱠᱚ ᱮ ᱵᱮᱱᱟᱣᱮᱜ-ᱟ᱾
ᱥᱤᱨᱤᱧ?
ᱦᱳᱭ ᱦᱳᱭ ᱾
ᱥᱮᱨᱮᱧ ᱫᱚ ᱟᱞᱮᱥᱮᱫ ᱱᱟᱯᱟᱭ ᱦᱮᱸ ᱱᱟᱯᱟᱭ ᱫᱚ ᱡᱷᱚᱛᱚ ᱥᱮᱫ ᱜᱮ ᱱᱟᱯᱟᱭ ᱜᱮᱭᱟ ᱢᱮᱱᱠᱷᱟᱱ ᱡᱟᱦᱟᱸ ᱡᱟᱦᱟᱸ ᱞᱮᱠᱟ ᱯᱟᱹᱦᱤᱞ ᱠᱷᱚᱱ ᱵᱚᱱ ᱨᱚᱲ ᱟᱹᱜᱩ ᱟᱠᱟᱜᱼᱟ ᱥᱮ ᱥᱮᱨᱮᱧ ᱨᱮᱭᱟᱜ ᱫᱷᱟᱨᱟ ᱠᱚᱵᱚᱱ ᱮᱢ ᱟᱹᱜᱩ ᱟᱠᱟᱜᱼᱟ ᱮᱢ ᱟᱹᱜᱩ ᱟᱠᱟᱜ ᱟᱠᱚ᱾ ᱟᱫᱚ ᱚᱱᱠᱟ ᱫᱷᱟᱨᱟ ᱜᱮ ᱢᱮᱱᱟᱜᱼᱟ ᱟᱫᱚ ᱡᱷᱚᱛᱚ ᱜᱮ ᱢᱚᱸᱡᱽ ᱫᱚ ᱢᱚᱸᱡᱽ ᱡᱟ ᱾ ᱟᱨ ᱵᱟᱹᱲᱛᱤ ᱠᱟᱭ ᱛᱮᱫᱚ ᱩᱲᱤᱥᱥᱟ ᱫᱚ ᱩᱱᱠᱩ ᱫᱚ ᱚᱱᱟᱜᱮ ᱢᱤᱫᱴᱮᱱ ᱤᱭᱟᱹ ᱞᱮᱠᱟ ᱠᱟᱱ ᱛᱟᱠᱚᱣᱟ ᱥᱮ᱾
ᱦᱳᱭ ᱾
ᱪᱟᱥ ᱞᱮᱠᱟ ᱠᱟᱱ ᱛᱟᱠᱚᱣᱟ ᱟᱫᱚ ᱚᱱᱟᱛᱮ ᱩᱱᱠᱩ ᱠᱚᱣᱟᱜ ᱫᱚ ᱵᱷᱟᱹᱜᱤ ᱚᱱᱟ ᱨᱮᱜᱮ ᱵᱮᱥ᱾ ᱛᱮ ᱤᱭᱟᱹ ᱠᱚ ᱮᱢᱟᱜ ᱟᱥᱮ
ᱚᱱᱟ ᱤᱭᱟᱹ ᱛᱮ᱾ ᱥᱮᱨᱤᱧ ᱫᱚᱠᱚ ᱥᱮᱨᱤᱧ ᱜᱮᱭᱟ ᱚᱱᱟ ᱫᱚ ᱡᱟᱦᱟᱸᱭᱟᱜ ᱮᱦᱚᱵ ᱠᱷᱚᱱ ᱛᱟᱦᱮᱱᱟ ᱩᱱᱤᱜᱮ ᱥᱮᱨᱮᱧ ᱫᱚᱭ ᱫᱟᱲᱮᱭᱟᱜ-ᱟ ᱵᱟᱝᱠᱷᱟᱱ ᱮᱢᱱᱤ ᱚᱨᱜᱟᱱ ᱛᱮᱫᱚ ᱛᱤᱱᱟᱹᱜ ᱜᱮᱭ ᱴᱟᱱᱟᱣ ᱛᱟᱠᱚᱣᱟ᱾
ᱚᱱᱟ ᱦᱚ ᱠᱟᱛᱷᱟ ᱠᱟᱱ ᱜᱮᱭᱟ᱾
ᱦᱩᱸ ᱾
ᱟᱨᱦᱚᱸ ᱮ ᱟᱯᱮ ᱥᱮᱱᱟᱜ ᱪᱮᱫ ᱠᱚ ᱢᱮᱱᱟ ᱥᱟᱱᱛᱷᱟᱲ ᱡᱟᱦᱟᱸ ᱴᱳᱱ ᱠᱟᱱᱟ ᱛᱷᱚᱲᱟ ᱱᱟᱯᱟᱭ ᱧᱚᱜ ᱜᱮ ᱵᱩᱡᱷᱟᱹᱜ-ᱟ ᱟᱞᱮ ᱥᱮᱫ ᱠᱷᱚᱱᱟᱜ ᱾
ᱦᱳᱭ ᱟᱞᱮ ᱥᱮᱱᱟᱜ ᱫᱚ ᱛᱷᱚᱲᱟ ᱱᱚᱝᱠᱟ ᱫᱚ ᱵᱟᱠᱚ ᱨᱚᱲᱟ ᱪᱮᱫ ᱞᱮᱠᱟ ᱤᱧ ᱫᱚᱧ ᱠᱟᱛᱷᱟᱭᱮᱜ-ᱟ ᱾
ᱚᱱᱠᱟ ᱵᱟᱠᱚ ᱨᱚᱲ ᱛᱟᱦᱮᱱᱟ ᱪᱤᱫᱠᱟ ᱠᱚ ᱨᱚᱲ ᱛᱟᱦᱮᱱᱟ?
ᱢᱟᱱᱮ ᱟᱹᱰᱤ ᱵᱷᱮᱜᱟᱨ ᱧᱚᱜ ᱠᱚ ᱨᱚᱲᱟ᱾
ᱳᱸ ᱾ ᱦᱮᱸ ᱟᱫᱚ ᱚᱱᱟ ᱫᱚ ᱴᱚᱴᱷᱟ ᱚᱱᱩᱡᱟᱭᱤ ᱫᱚ ᱵᱷᱤᱱᱟᱹ ᱵᱷᱤᱱᱟᱹᱜ ᱜᱮᱭᱟ ᱥᱮ ᱾
ᱦᱮᱸ ᱾
ᱡᱷᱚᱛᱚ ᱜᱮ᱾ ᱟᱞᱮ ᱦᱚᱸ ᱵᱟᱝᱞᱟ ᱪᱮᱫ ᱞᱮᱠᱟ ᱨᱚᱲ ᱛᱟᱦᱮᱱ ᱟᱞᱮ ᱚᱱᱠᱟ ᱫᱚ ᱦᱚᱲ ᱥᱟᱶᱛᱮ ᱚᱱᱠᱟ ᱫᱚ ᱚᱲᱟᱜ ᱨᱮ ᱫᱚ ᱵᱟᱝᱞᱮ ᱨᱚᱲᱟ ᱾ ᱯᱩᱨᱩᱞᱤᱭᱟᱹ ᱨᱮ ᱢᱤᱫᱴᱮᱱ ᱟᱞᱟᱫᱟ ᱵᱷᱟᱥᱟ ᱢᱮᱱᱟᱜ
ᱚᱱᱟ ᱫᱚ ᱚᱞ ᱛᱮᱫᱚ ᱵᱟᱢ ᱞᱟᱹᱭ ᱫᱟᱲᱮᱭᱟᱜ-ᱟ᱾
ᱦᱳᱭ ᱚᱱᱟ
ᱦᱩᱸ ᱾
ᱮᱸ